ᱦᱮᱞᱳ, ᱦᱮᱸ ᱟᱸᱡᱚᱢ ᱫᱟᱢ ᱛᱚ?
ᱦᱮᱸ, ᱟᱸᱡᱚᱢᱚᱜ ᱠᱟᱱᱟ᱾
ᱚ ᱤᱧ ᱤᱭᱟᱹ ᱛᱟᱦᱚᱞᱮ ᱢᱤᱫᱴᱟᱝ ᱠᱟᱛᱷᱟ ᱤᱧ ᱠᱩᱞᱤᱭᱮᱫ ᱢᱮᱭᱟ ᱦᱮᱸ
ᱦᱮᱸ, ᱞᱟᱹᱭ ᱢᱮ᱾
ᱟᱢ ᱴᱷᱮᱱ ᱠᱩᱠᱞᱤᱧ ᱞᱟᱹᱭ ᱮᱫᱟ ᱦᱮᱸ ᱢᱟᱱᱮ ᱱᱤᱛᱚᱜ ᱡᱟᱦᱟᱸ ᱪᱮᱫ ᱤᱧ ᱟᱵᱚ ᱤᱭᱟᱹ ᱨᱮ ᱧᱮᱞᱚᱜ ᱠᱟᱱ ᱜᱮᱭᱟ, ᱟᱵᱚ ᱡᱮᱱᱟᱨᱮᱥᱚᱱ ᱨᱮ ᱧᱮᱞᱚᱜ ᱠᱟᱱ ᱜᱮᱭᱟ᱾ ᱤᱭᱮ
ᱦᱩᱸᱻ᱾
ᱦᱩᱰᱤᱧ ᱦᱩᱰᱤᱧ ᱮᱸ ᱠᱩᱲᱤ ᱜᱤᱫᱽᱨᱟᱹ ᱠᱚ ᱡᱟᱶᱟᱭ ᱠᱚ ᱠᱟᱱᱟ᱾ ᱟᱫᱚ ᱵᱚᱭᱚᱥ ᱟᱹᱣᱨᱤ ᱦᱩᱭ ᱠᱟᱱᱟ ᱛᱚ᱾ ᱟᱢᱟᱜ ᱛᱚ, ᱤᱭᱟᱹᱛᱮ ᱯᱟᱥᱯᱮᱠᱴᱤᱵᱷ ᱛᱮ ᱟᱢ ᱪᱮᱫ ᱠᱟᱢ ᱢᱚᱱᱮᱭ ᱛᱟᱦᱮᱸᱱ ᱡᱮ ᱱᱚᱣᱟ ᱫᱚ ᱠᱤ ᱵᱷᱟᱹᱜᱮ ᱦᱩᱭᱩᱜ? ᱠᱟᱱᱟ ᱥᱮ ᱵᱟᱹᱲᱤᱡ ᱦᱩᱭᱩᱜ ᱠᱟᱱᱟ?
ᱱᱤᱭᱟᱹ ᱫᱚ, ᱮᱠᱫᱚᱢ ᱟᱹᱰᱤ ᱵᱟᱹᱲᱤᱡ ᱦᱩᱭᱩᱜ ᱠᱟᱱᱟ᱾
ᱦᱳᱭ, ᱦᱳᱭ᱾
ᱢᱟᱱᱮ ᱱᱩᱱᱟᱹᱜ ᱴᱟᱜ ᱵᱟᱹᱲᱤᱡ ᱦᱩᱭᱩᱜ ᱠᱟᱱᱟ ᱡᱮ
ᱦᱩᱸᱻ, ᱡᱟᱦᱟᱸᱭ ᱜᱚ- ᱵᱟᱵᱟ, ᱩᱸ ᱪᱟᱹᱠ ᱪᱟᱹᱠᱨᱤ ᱡᱟᱢᱟᱭ, ᱪᱟᱹᱠᱨᱤ ᱡᱟᱢᱟᱭ ᱠᱷᱟᱹᱛᱤᱨ ᱜᱮᱥᱮ ᱠᱟᱹᱴᱤᱡ ᱠᱟᱹᱴᱤᱡ ᱨᱮᱠᱚ ᱵᱟᱯᱞᱟ ᱠᱟᱠᱚ ᱠᱟᱱᱟ᱾
ᱦᱳᱭ, ᱦᱮᱸ᱾
ᱮᱸ ᱠᱚᱱᱚ ᱫᱤᱱ ᱦᱚᱸ ᱱᱤᱭᱟᱹ ᱫᱚ ᱵᱟᱠᱚ ᱩᱭᱦᱟᱹᱨ ᱮᱫᱟ ᱡᱮ ᱡᱟᱦᱟᱸᱭ ᱡᱟᱦᱟᱸ ᱪᱟᱹᱠᱨᱤ ᱠᱷᱟᱹᱛᱤᱨ ᱛᱮ ᱛᱮᱦᱮᱧ ᱤᱧ ᱨᱮᱱ ᱠᱩᱲᱤ ᱜᱤᱫᱽᱨᱟᱹ ᱢᱤᱫᱴᱮᱱ ᱢᱮᱸᱪᱩᱭᱟᱹᱨ ᱢᱤᱫᱴᱮᱱ ᱵᱚᱭᱚᱥ ᱵᱟᱝ ᱦᱩᱭ ᱠᱟᱱ ᱛᱟᱭᱟ᱾ ᱚᱛᱚ-ᱪᱚᱧ ᱵᱟᱯᱞᱟ ᱠᱟᱭ ᱠᱟᱱᱟ, ᱡᱟᱦᱟᱸ ᱫᱚ ᱯᱚᱨᱚᱵᱚᱨᱛᱤ ᱠᱷᱮᱛ ᱨᱮ ᱠᱷᱮᱛᱨᱮ ᱟᱹᱰᱤ ᱵᱟᱹᱲᱤᱡ ᱢᱤᱫᱴᱮᱡ ᱟᱯᱷᱮᱠᱚᱰ ᱦᱚᱸ ᱦᱩᱭ ᱫᱟᱲᱮᱭᱟ᱾ ᱟᱡ ᱟᱡ ᱛᱟᱞᱟ ᱨᱮ᱾
ᱦᱳᱭ, ᱦᱳᱭ᱾
ᱱᱚᱣᱟ ᱫᱚ ᱵᱟᱠᱩ ᱩᱭᱦᱟᱹᱨ ᱮᱫᱟ ᱠᱩ ᱡᱮ ᱡᱟᱦᱟᱸ ᱪᱟᱹᱠᱨᱤ ᱠᱷᱟᱹᱛᱤᱨ ᱛᱮ ᱤᱧᱤᱧ ᱵᱟᱯ ᱵᱟᱯᱞᱟᱭᱮ ᱠᱟᱱᱟ, ᱚᱱᱟ ᱦᱚᱸᱛᱚ ᱤᱧ ᱨᱮᱱ ᱜᱤᱫᱽᱨᱟᱹ ᱦᱚᱸ ᱛᱚᱭ ᱪᱟᱹᱠᱨᱤ ᱫᱟᱲᱤᱭᱟᱜ᱾
ᱦᱩᱸ ᱦᱩᱸ ᱦᱩᱸ, ᱮᱠᱫᱚᱢ ᱚᱱᱟ ᱴᱷᱤᱠᱮᱢ ᱞᱟᱹᱭ ᱮᱫᱟ, ᱦᱳᱭ
ᱠᱟᱨᱚᱱ ᱟᱸᱜ ᱡᱩᱫᱤ ᱜᱤᱫᱽᱨᱟᱹ ᱥᱤᱠ ᱥᱤᱠᱠᱷᱤᱛᱚ ᱦᱚᱪᱩᱭᱮᱭᱟ, ᱛᱟᱦᱚᱞᱮ ᱚᱵᱚᱥᱥᱳᱭ ᱩᱱᱤ ᱦᱚᱸ ᱩᱱᱟᱹᱜ ᱫᱷᱟᱹᱵᱤᱡ ᱥᱤᱠᱠᱷᱤᱛᱚ ᱦᱚᱪᱩᱭᱮᱢ, ᱡᱟᱛᱮ ᱟᱢᱟᱜ ᱟᱭᱟᱜ ᱢᱚᱱᱮᱨ ᱢᱚᱫᱽᱫᱷᱮ ᱨᱮ ᱢᱤᱫᱴᱮᱱ ᱮᱸ ᱠᱤᱪᱷᱩ ᱠᱚᱨᱟᱣ ᱨᱮᱱᱟᱜ ᱢᱤᱫᱴᱮᱱ ᱟᱥᱟ ᱡᱟᱜᱟᱣ ᱟᱭ ᱡᱮ ᱵᱟᱝ ᱤᱧ ᱠᱚᱨᱟᱣ ᱜᱮᱧ ᱛᱮᱜᱮ ᱦᱩᱭᱩᱜ ᱛᱤᱧᱟᱹ᱾
ᱦᱩᱸ, ᱦᱩᱸ, ᱦᱩᱸ᱾
ᱥᱟᱱᱛᱟᱲ ᱥᱚᱢᱟᱡᱽ ᱢᱟᱹᱱᱮ ᱟᱹᱰᱤ ᱦᱩᱸ ᱠᱚᱥᱴᱚ ᱠᱟᱛᱮᱜ ᱜᱮ ᱦᱟᱨ ᱢᱤᱫᱴᱮᱱ ᱚᱲᱟᱜ ᱠᱷᱚᱱᱟᱜ ᱢᱤᱫᱴᱮᱱ ᱜᱤᱫᱽᱨᱟᱹ ᱠᱚ ᱯᱟᱲᱦᱟᱜ ᱛᱟᱦᱮᱸᱱᱟ᱾ ᱠᱚᱥᱴᱚ ᱠᱟᱛᱮᱫ ᱜᱮ, ᱛᱚ ᱚᱱᱟ ᱠᱚᱥᱴᱚ ᱡᱚᱠᱷᱚᱱ ᱜᱮ ᱩᱱᱤ ᱩᱭᱦᱟᱹᱨ ᱫᱟᱲᱤᱭᱟᱜᱼᱟ, ᱚᱱᱟᱭ ᱵᱷᱟᱵᱽᱱᱟ ᱫᱟᱲᱤᱭᱟᱜᱼᱟ᱾ ᱛᱚᱠᱷᱚᱱ ᱜᱮ ᱩᱱᱤ ᱠᱤᱪᱷᱩ ᱠᱚᱨᱟᱣ ᱞᱟᱹᱜᱤᱫ ᱛᱮ ᱢᱤᱫᱴᱮᱱ ᱡᱟᱜᱟᱣ ᱟᱭᱟ᱾
ᱦᱩᱸ ᱟᱨ ᱟᱨ ᱢᱤᱫᱴᱮᱱ ᱵᱮᱯᱟᱨ ᱦᱚᱸ ᱦᱩᱭᱩᱜ ᱠᱟᱱ ᱜᱮᱭᱟ᱾ ᱮᱨᱯᱚᱨᱮ ᱦᱩᱰᱤᱧ ᱦᱩᱰᱤᱧ ᱠᱷᱚᱱᱟᱜ ᱡᱟᱶᱟᱭ ᱫᱚ ᱮᱠᱪᱩᱮᱞᱤ ᱩᱪᱤᱛ ᱵᱟᱝ ᱠᱟᱱ ᱜᱮᱭᱟ ᱪᱮᱫᱟᱜ ᱥᱮ ᱢᱤᱫᱴᱟᱱ ᱠᱩᱲᱤ ᱜᱤᱫᱟᱹᱨ ᱥᱮ ᱢᱤᱫᱴᱟᱱ ᱥᱚᱢᱯᱩᱨᱱᱚ ᱢᱤᱫᱴᱟᱱ ᱦᱚᱲᱢᱚ ᱜᱚᱴᱷᱚᱱ ᱛᱮ ᱟᱵᱚ ᱞᱟᱹᱭ ᱜᱟᱱᱚᱜ-ᱟ, ᱛᱚ ᱟᱴᱷᱨᱚᱯ ᱟᱴᱷᱨᱚ ᱠᱷᱚᱱᱟᱜ ᱟᱴᱷᱨᱚ ᱯᱮᱞᱟᱥ ᱫᱚ ᱞᱟᱜᱟᱜ ᱜᱮᱭᱟ ᱢᱤᱫᱴᱟᱝ ᱠᱩᱲᱤ ᱜᱤᱫᱽᱨᱟᱹ ᱟᱜ ᱥᱚᱢᱯᱩᱨᱱᱚ ᱟᱭᱟᱜ ᱦᱚᱲᱢᱚ ᱱᱤᱡᱮᱨᱟᱜ ᱦᱚᱲᱢᱚ ᱜᱚᱴᱷᱚᱱ ᱛᱮ ᱾
ᱦᱩᱸ᱾
ᱛᱟᱦᱚᱞᱮ ᱮᱨᱯᱚᱨᱮ ᱟᱢ ᱡᱩᱫᱤ ᱠᱚ ᱡᱟᱶᱟᱭ ᱠᱟᱠᱚ ᱠᱟᱱᱟ ᱢᱚᱴᱟᱢᱩᱴᱤ ᱯᱚᱱᱮᱨᱳ ᱥᱳᱞᱳ ᱵᱚᱪᱷᱚᱨ ᱨᱮᱜᱮ ᱡᱩᱫᱤ ᱠᱚ ᱡᱟᱶᱟᱭ ᱠᱟᱱᱟ ᱾ ᱡᱟᱶᱟᱭ ᱠᱟᱠᱚ ᱠᱟᱱᱟ᱾ ᱛᱟᱦᱚᱞᱮ ᱩᱱᱤᱭᱟᱜ ᱛᱚ ᱟᱭᱟᱜ ᱦᱚᱲᱢᱚ ᱨᱮᱱᱟᱜ ᱜᱚᱴᱷᱚᱱ ᱜᱮ ᱟᱣᱨᱤ ᱦᱩᱭᱩᱜ ᱛᱟᱭᱟ ᱵᱮᱥᱴᱤᱠ ᱛᱮ ᱾
ᱦᱮᱸ᱾
ᱟᱭᱟᱜ ᱦᱚᱲᱢᱚ ᱜᱮ ᱵᱟᱝ ᱥᱚᱠᱛᱚ ᱯᱚᱠᱛᱚ ᱠᱟᱱᱟᱱ ᱛᱟᱭᱟ ᱥᱮ ᱾
ᱵᱟᱝ ᱾
ᱛᱟᱦᱚᱞᱮ ᱮᱨᱯᱚᱨᱮ ᱡᱩᱫᱤ ᱩᱱᱤ ᱦᱚᱲᱮᱢ ᱩᱱᱤ ᱠᱩᱲᱤ ᱜᱤᱫᱽᱨᱟᱹᱢ ᱡᱟᱶᱟᱭ ᱮᱭᱟ ᱛᱟᱦᱞᱮ ᱩᱱᱤ ᱫᱚ ᱡᱟᱶᱟᱭ ᱯᱚᱨᱮ ᱛᱚ ᱩᱱᱤ ᱱᱤᱥᱪᱳᱭ ᱤᱯᱮᱠᱴ ᱫᱚ ᱯᱟᱲᱟᱜ ᱛᱟᱭ ᱜᱮᱭᱟ ᱮᱨᱯᱚᱨᱮ ᱟᱭᱟᱜ ᱜᱤᱫᱟᱹᱨ ᱦᱚᱭᱛᱮ ᱟᱡᱨᱮᱱ ᱜᱤᱫᱟᱹᱨᱟᱜ ᱦᱚᱸ ᱧᱮᱞᱢᱮ ᱯᱩᱥᱴᱤ ᱚᱵᱷᱟᱵᱛᱮ ᱦᱚᱭᱛ ᱛᱚ ᱵᱤᱵᱷᱤᱱᱚ ᱨᱳᱜᱽ ᱧᱟᱢ ᱨᱳᱜᱽ ᱦᱮᱸ ᱦᱚᱭᱛᱳ ᱦᱮᱱᱰᱤᱠᱮᱯ ᱾ ᱱᱚᱝᱠᱟ ᱵᱷᱟᱵ ᱛᱮᱠᱚ ᱦᱩᱭᱩᱜ-ᱟ ᱾
ᱦᱩᱸ
ᱜᱤᱫᱟᱹᱨ ᱠᱚᱦᱚᱸ ᱛᱟᱦᱞᱮ ᱮᱠᱪᱩᱭᱮᱞᱤ ᱤᱧᱟᱹᱜ ᱞᱟᱹᱭ ᱫᱚ ᱡᱮ ᱢᱤᱫᱴᱟᱝ ᱥᱚᱴᱷᱤᱠ ᱥᱚᱢᱳᱚᱭ ᱨᱮ ᱥᱚᱴᱷᱤᱠ ᱡᱟᱶᱟᱭ ᱜᱮ ᱩᱪᱤᱛ ᱠᱟᱱᱟ ᱾
ᱦᱮᱸ ᱠᱟᱨᱚᱱ ᱥᱚᱴᱷᱤᱠ ᱥᱳᱚᱢᱳᱭ ᱨᱮ ᱜᱤᱫᱽᱨᱟᱹ ᱵᱟᱝ ᱠᱷᱟᱹᱛᱤᱨ ᱛᱮ ᱚᱱᱮᱠ ᱠᱤᱪᱷᱩ ᱚᱱᱮᱠ ᱠᱤᱪᱷᱩ ᱯᱨᱚᱵᱞᱮᱢ ᱦᱩᱭᱩᱜ-ᱟ ᱢᱟᱱᱮ ᱡᱟᱦᱟᱸ ᱡᱟᱭᱜᱟ ᱠᱷᱚᱱᱟᱜ ᱟᱢ ᱦᱚᱳᱭᱛᱚᱢ ᱢᱮᱱᱟ ᱩᱰᱩᱠ ᱫᱚᱨᱠᱟᱨ ᱚᱱᱟ ᱡᱟᱭᱜᱟ ᱠᱷᱚᱱᱟᱜ ᱟᱫᱚ ᱛᱤᱥ ᱦᱚᱸ ᱵᱟᱢ ᱩᱰᱩᱠ ᱫᱟᱲᱮᱭᱟᱜ-ᱟ᱾ ᱪᱷᱳᱴᱳ ᱢᱤᱫᱴᱮᱱ ᱥᱤᱫ ᱫᱷᱟᱱᱛᱚ ᱢᱤᱫᱴᱮᱱ ᱠᱩᱲᱤ ᱜᱤᱫᱽᱨᱟᱹ ᱞᱟᱭᱤᱯᱷ ᱯᱩᱨᱟᱹᱴᱟᱭ ᱵᱮᱨᱵᱟᱫ ᱜᱚᱫ ᱠᱟᱛᱟᱭᱟ ᱾
ᱦᱳᱭ ᱦᱳᱭ ᱟᱨ ᱟᱢ ᱫᱚ ᱦᱳᱭᱛᱳ ᱡᱟᱹᱥᱛᱤᱢ ᱵᱩᱡᱷᱟᱹᱣ ᱫᱟᱲᱮᱭᱟᱜ-ᱟ ᱡᱮ ᱦᱩᱰᱤᱧ ᱤ ᱦᱮᱸ ᱟᱢᱫᱚ ᱟᱨᱚ ᱡᱟᱹᱥᱛᱤᱢ ᱵᱩᱡᱷᱟᱹᱣ ᱫᱟᱲᱮᱭᱟᱜ-ᱟ ᱤᱧ ᱠᱷᱚᱱᱟᱜ ᱾ ᱠᱟᱨᱚᱱ ᱦᱮᱸ ᱥᱮ ᱵᱟᱝ?
ᱦᱮᱸ ᱦᱮᱸ ᱦᱮᱸ ᱮᱠᱫᱚᱢ ᱾
ᱟᱫᱚ ᱥᱩᱠ ᱨᱮ ᱛᱟᱦᱮᱱᱟ ᱱᱤᱭᱟᱹᱠᱩ ᱩᱭᱦᱟᱹᱨᱟ ᱜᱚᱜᱚ ᱵᱟᱵᱟ ᱫᱚ ᱾ ᱦᱮᱸ ᱮᱠᱪᱩᱭᱮᱞᱤ ᱡᱩᱫᱤ ᱧᱮᱞᱚᱜᱚᱜ-ᱟ ᱛᱟᱦᱞᱮ ᱜᱚᱜᱚ ᱵᱟᱵᱟᱣᱟᱜ ᱩᱭᱦᱟᱹᱨ ᱦᱚᱸ ᱢᱤᱫ ᱢᱤᱫᱴᱮᱱ ᱴᱷᱤᱠᱟ ᱠᱟᱨᱚᱱ ᱚᱠᱚᱭ ᱦᱚᱸ ᱵᱟᱭ ᱪᱟᱹᱭᱟ ᱤᱧᱨᱮ ᱨᱮᱱ ᱜᱤᱫᱽᱨᱟᱹ ᱱᱤᱛᱚᱜ ᱮ ᱠᱚᱥᱴᱚᱜ ᱠᱟᱱᱟ ᱫᱷᱤᱱᱟᱹᱱ ᱦᱚᱭ ᱠᱚᱥᱴᱚ ᱠᱚᱥᱴᱚᱜ ᱢᱟ ᱜᱟᱯᱟ ᱫᱤᱱ ᱞᱟᱹᱴᱩ ᱠᱟᱛᱮᱜ ᱥᱮ ᱱᱤᱭᱟᱹ ᱠᱷᱚᱱᱟᱜ ᱟᱨᱚ ᱡᱩᱣᱟᱹᱱ ᱠᱟᱛᱮᱫ ᱾ ᱥᱮ ᱜᱤᱫᱟᱹᱨ ᱯᱤᱫᱟᱹᱨ ᱠᱟᱛᱮ ᱾
ᱵᱟᱝ ᱚᱱᱟ ᱫᱚ ᱛᱚᱵᱮ ᱡᱟᱦᱟᱸ ᱜᱮ ᱞᱟᱹᱭ ᱢᱮ ᱚᱱᱟ ᱫᱚ ᱮᱠᱪᱩᱭᱮᱞᱤ ᱤᱧᱦᱚᱸ ᱵᱷᱩᱞ ᱜᱤᱧ ᱢᱮᱛᱟᱣᱟ ᱛᱟᱢᱟ ᱪᱮᱫᱟᱜ ᱥᱮ ᱢᱤᱫᱴᱟᱝ ᱠᱩᱲᱤ ᱜᱤᱫᱽᱨᱟᱹ ᱫᱚ ᱟᱴᱷᱨᱚ ᱵᱟᱝ ᱦᱩᱭ ᱞᱮᱱᱠᱷᱟᱱ ᱫᱚ ᱚᱱᱟ ᱪᱤᱱᱛᱟᱹ ᱵᱷᱟᱵᱱᱟ ᱫᱚ ᱩᱪᱤᱛ ᱵᱟᱝ ᱠᱟᱱᱟ ᱾ ᱮᱨᱯᱚᱨᱮ ᱤᱧᱤᱧ ᱞᱟᱹᱭᱟ ᱡᱮ ᱟᱢ
ᱫᱟᱲᱮ ᱚᱠᱚᱭᱮ ᱮᱢᱟᱣᱟ ᱠᱚᱣᱟᱭ ᱾
ᱚᱱᱟᱜᱮ ᱾
ᱚᱱᱟ ᱠᱟᱛᱷᱟ ᱦᱩᱭᱩᱜ ᱠᱟᱱᱟ ᱡᱮ ᱡᱚᱛᱚ ᱠᱤᱪᱷᱩ ᱡᱚᱛᱚ ᱥᱚᱢᱚᱭᱨᱮ ᱴᱟᱠᱟ ᱜᱮ ᱥᱚᱨᱵᱚᱥᱥᱚ-ᱟ ᱚᱱᱠᱟ ᱠᱟᱛᱷᱟ ᱫᱚ ᱵᱟᱝ ᱠᱟᱱᱟ ᱾ ᱠᱤᱪᱷᱩ ᱠᱤᱪᱷᱩ ᱡᱟᱭᱜᱟ ᱨᱮ ᱛᱚ ᱱᱤᱡᱮᱨᱟᱜ ᱛᱟᱦᱚᱞᱮ ᱱᱤᱭᱟᱹ ᱠᱟᱛᱷᱟ ᱪᱮᱫᱟᱜ ᱠᱚ ᱨᱚᱲ ᱟᱠᱟᱫᱟ ᱥᱟᱥᱛᱷᱚᱭ ᱥᱚᱢᱯᱚᱫ ᱾ ᱢᱤᱫᱴᱮᱱ ᱦᱚᱲ ᱡᱩᱫᱤ ᱴᱷᱤᱠ ᱵᱟᱭ ᱛᱟᱦᱮᱱᱟ ᱴᱟᱠᱟ ᱯᱚᱭᱥᱟᱭ ᱪᱤᱠᱟᱹᱭᱟ?
ᱪᱤᱠᱟᱹᱭᱟᱭ ᱛᱮᱦᱮᱧ ᱦᱚᱭᱛᱚ ᱡᱟᱶᱟᱭ ᱟᱠᱟᱫᱮᱭᱟᱢ ᱯᱚᱱᱨᱚ ᱥᱳᱞᱳ ᱵᱚᱪᱷᱚᱨ ᱨᱮ ᱮᱨᱯᱚᱨᱮ ᱠᱩᱲᱤ ᱜᱤᱫᱽᱨᱟᱹ ᱜᱤᱫᱟᱹᱨ ᱜᱮ ᱟᱢ ᱢᱚᱸᱡᱽ ᱛᱮᱜᱮ ᱵᱟᱭ ᱛᱟᱦᱮᱸ ᱫᱟᱲᱮᱭᱟᱜ ᱛᱟᱢᱟ ᱚᱠᱟᱨᱮ ᱨᱩᱣᱟᱹ ᱦᱟᱹᱥᱩ ᱛᱮᱜᱮ ᱫᱤᱱ ᱠᱟᱞ ᱠᱟᱴᱟᱣ ᱪᱟᱞᱟᱣᱮᱱ ᱛᱟᱭᱟ
ᱦᱮᱸ
ᱟᱡ ᱜᱤᱫᱟᱹᱨ ᱴᱷᱤᱠᱮ ᱦᱩᱭᱮᱱ ᱠᱷᱟᱱ ᱫᱚ ᱟᱡᱜᱮ ᱴᱷᱤᱠ ᱵᱟᱱᱩᱭᱟ ᱱᱚᱜ ᱱᱚᱠᱟ ᱪᱚᱝᱚᱜ ᱦᱩᱭᱩᱜ ᱠᱟᱱᱟ ᱥᱮ ᱛᱟᱦᱚᱞᱮ ᱤᱧᱟᱹᱜ ᱦᱤᱥᱟᱹᱵ ᱛᱮᱫᱚ ᱥᱮ ᱟᱢ ᱪᱮᱫ ᱮᱢ ᱞᱟᱹᱭᱟ ᱡᱮ ᱢᱚᱴᱟ ᱢᱩᱩᱴᱤ ᱟᱴᱷᱨᱚ ᱯᱟᱨᱚᱢ ᱠᱟᱛᱮᱫ ᱜᱤ ᱴᱷᱤᱠᱟ ᱥᱮ ᱪᱮᱫᱠᱟᱢ ᱢᱚᱱᱮᱭᱟ?
ᱦᱮᱸ ᱟᱴᱷᱮᱨᱚ ᱯᱟᱨᱚᱢ ᱠᱟᱛᱮᱫ ᱜᱮ ᱴᱷᱤᱠᱟ ᱾
ᱵᱟᱝ,
ᱦᱮᱸ ᱮᱠᱩᱥ ᱮᱠᱩ ᱮᱠᱩᱥ ᱵᱚᱪᱷᱚᱨ ᱨᱮ ᱢᱟᱱᱮ ᱟᱴᱷᱮᱨᱚ ᱯᱟᱨᱚᱢ ᱠᱟᱛᱮ ᱮᱠᱩᱥ ᱵᱟᱭᱤᱥ ᱵᱚᱪᱷᱚᱨ ᱨᱮᱠᱷᱟᱱ ᱫᱚ ᱡᱚᱛᱚ ᱠᱷᱚᱱᱟᱜ ᱯᱟᱨᱯᱷᱮᱴᱚᱜ-ᱟ᱾
ᱦᱮᱸ ᱦᱮᱸ ᱯᱟᱴ ᱟᱭᱟᱜ ᱯᱟᱲᱦᱟᱣ ᱦᱚᱸ ᱢᱚᱴᱟᱢᱩᱴᱤ ᱦᱮᱸ
ᱢᱮᱱᱫᱟᱹᱧ ᱡᱟᱦᱟᱸ ᱡᱟᱦᱟᱸ ᱴᱟᱠᱟ ᱠᱷᱟᱹᱛᱤᱨ ᱠᱚ ᱠᱩᱲᱤ ᱜᱤᱫᱽᱨᱟᱹᱠᱚ ᱡᱟᱢᱟᱭ ᱠᱟᱠᱚ ᱠᱟᱱᱟ᱾
ᱦᱮᱸ ᱦᱮᱸ,
ᱚᱱᱟ ᱴᱟᱠᱟ ᱠᱚ ᱵᱩᱡᱟᱜ ᱠᱟᱱᱟ ᱠᱚ ᱢᱚᱸᱡᱽ ᱛᱮ,
ᱥᱮ
ᱦᱮᱸ ᱥᱮ ᱵᱟᱝ ᱧᱮᱞᱚᱜ ᱟᱨ ᱩᱱᱤᱭᱟᱜ ᱦᱮᱞᱛᱷᱟᱜ ᱠᱚ ᱦᱮᱞᱛᱮ ᱜᱮ ᱚᱱᱟ ᱰᱮᱵᱷᱞᱚᱯ ᱞᱮᱱ ᱛᱟᱭ ᱱ ᱢᱚᱱᱮᱜᱮ ᱢᱤᱫᱴᱟᱹᱱ ᱧᱮᱞ ᱠᱟᱛᱮᱜ ᱢᱟᱱᱮ ᱪᱮᱦᱮᱞ ᱵᱮᱦᱮᱞ ᱮ ᱧᱮᱞᱚᱜ ᱟᱭ ᱚᱱᱟ ᱜᱮᱥᱮ ᱡᱮ ᱨᱟᱹᱥ ᱧᱚᱞᱳᱜ-ᱟᱭ ᱚᱱᱟ ᱜᱮᱥᱮ ᱥᱩᱠ ᱫᱚ ᱢᱮᱱᱠᱷᱟᱱ ᱚᱠᱟ ᱦᱚᱸ ᱵᱟᱝᱟ᱾
ᱟᱨ ᱢᱤᱫᱴᱟᱱ ᱟᱨ ᱢᱤᱫᱴᱟᱹᱱ ᱠᱟᱛᱷᱟ ᱦᱟᱯᱮᱧ ᱞᱟᱹᱭ ᱮᱫᱟ
ᱦᱮᱸ,
ᱫᱤᱥᱟᱹ ᱠᱤᱫᱟᱹᱧ ᱡᱮ ᱚᱱᱟ ᱢᱟ ᱦᱩᱭᱮᱱ ᱜᱮ ᱟᱨ ᱵᱮᱯᱟᱨ ᱫᱚ ᱦᱩᱭᱩᱜ ᱠᱟᱱᱟ ᱮᱨᱯᱚᱨᱮ ᱩᱱᱤ ᱠᱩᱲᱤ ᱜᱤᱫᱟᱹᱨ ᱡᱟᱦᱟᱸᱭ ᱦᱚᱭᱛᱳ ᱧᱮᱞ ᱢᱮ ᱯᱚᱱᱨᱚ ᱥᱳᱞᱳ ᱵᱚᱪᱷᱚᱨ ᱨᱮᱠᱚ ᱤᱭᱟᱹᱭ ᱠᱟᱱᱟ ᱡᱟᱶᱟᱭᱠᱟᱭ ᱠᱟᱱᱟ,
ᱦᱩᱸ,
ᱩᱱᱤᱭᱟᱜ ᱢᱚᱱᱮ ᱫᱚ ᱧᱮᱞ ᱢᱮ ᱥᱚᱝᱥᱟᱨ ᱥᱚᱝᱥᱟᱨᱤᱭᱟᱹ ᱵᱷᱟᱵᱽ ᱢᱚᱱᱮ ᱫᱚ ᱵᱟᱝ ᱠᱟᱱᱛᱟᱭᱟ᱾
ᱩᱱᱤ ᱦᱚᱭᱛᱳ ᱠᱚ ᱡᱟᱶᱟᱭ ᱠᱮᱫᱮᱭᱟ ᱩᱱᱤᱭᱟᱜ ᱧᱮᱞᱢᱮ ᱢᱮ ᱵᱮᱥᱴᱷᱤᱠᱛᱮ ᱥᱚᱝᱥᱟᱨ ᱵᱟᱭ ᱠᱟᱴᱟᱣ ᱫᱟᱲᱮᱭᱟᱜ ᱠᱟᱱᱟ᱾ ᱠᱟᱨᱚᱱ ᱩᱱᱤᱭᱟᱜ ᱚᱱᱟ ᱩᱱᱟᱹᱜ ᱫᱟᱭᱤᱛ ᱛᱚ ᱦᱟᱛᱟᱣ ᱨᱮᱱᱟᱜ ᱤᱭᱟᱹ ᱜᱮ ᱵᱟᱹᱱᱩᱜ ᱱᱚᱞᱮᱡᱽ ᱜᱮ ᱵᱟᱹᱱᱩᱜ ᱛᱟᱭᱟ ᱥᱮ ᱠᱷᱚᱢᱚᱛᱟ ᱜᱮ ᱵᱟᱹᱱᱩᱜ ᱛᱟᱭᱟ ᱩᱱᱤᱭᱟᱜ ᱛᱟᱦᱚᱞᱮ ᱩᱱᱤ ᱟᱨ ᱚᱱᱟ ᱡᱟᱭᱜᱟ ᱨᱮ ᱠᱚ ᱡᱟᱶᱟᱭ ᱠᱟᱭ ᱠᱟᱱᱟ ᱛᱟᱦᱚᱞᱮ ᱟᱫᱚ ᱩᱱᱤ ᱫᱚ ᱥᱚᱝᱥᱟᱨ ᱫᱚ ᱪᱤᱠᱟᱹᱛᱮᱭ ᱠᱟᱴᱟᱣ ᱫᱟᱲᱮᱭᱟᱜ-ᱟ᱾ ᱚ ᱱᱤᱭᱮ ᱦᱚᱸ ᱢᱤᱫ ᱴᱟᱝ ᱯᱨᱚᱵᱞᱮᱢ ᱠᱟᱱᱟ ᱡᱟᱦᱟᱸᱭ ᱦᱚᱭᱛᱳ ᱩᱱᱤᱭᱟᱜ ᱫᱟᱬᱟ ᱵᱟᱲᱟ ᱢᱚᱱᱮ ᱛᱟᱭ ᱚᱱᱟ ᱡᱤᱱᱤᱥ ᱫᱚ ᱦᱳᱭ ᱦᱳᱭ᱾
ᱚᱸᱰᱮ ᱡᱚᱵᱚᱨ ᱠᱟᱛᱜ
ᱵᱚᱭᱚᱥ ᱦᱩᱸ ᱦᱩᱸ᱾
ᱢᱟᱱᱮ ᱡᱚᱵᱚᱨ ᱠᱟᱛᱮᱜ ᱩᱱᱤᱭᱟᱜ ᱥᱚᱝᱥᱟᱨ ᱨᱮᱱᱟᱜ ᱯᱩᱨᱟᱹ ᱫᱟᱭᱤᱛᱛᱚᱭ ᱜᱚᱜᱪᱚᱭᱮ ᱠᱟᱱᱟ᱾
ᱦᱩᱸ ᱦᱩᱸ᱾ ᱚᱱᱟ ᱢᱤᱫ ᱦᱚᱲ ᱢᱤᱫᱴᱟᱹᱝ ᱵᱚᱭᱚᱥ ᱦᱩᱭ ᱠᱟᱛᱮᱫ ᱡᱟᱶᱟᱭ ᱫᱚ ᱩᱱᱤ ᱫᱚ ᱩᱱᱤ ᱫᱚ ᱴᱷᱤᱠᱮ ᱦᱮᱱᱰᱮᱞ ᱫᱟᱲᱮᱭᱟᱜᱼᱟ ᱚᱱᱟ ᱡᱤᱱᱤᱥ ᱫᱚ᱾
ᱦᱩᱸ᱾ ᱟᱨ ᱚᱱᱟ ᱠᱷᱟᱹᱛᱤᱨ ᱛᱮ ᱱᱤᱭᱟᱹ ᱦᱚᱸ ᱧᱮᱞᱚᱜᱚᱜ ᱠᱟᱱᱟ ᱡᱮ ᱫᱟᱹᱲ ᱫᱟ᱾
ᱦᱳᱭ ᱫᱟᱹᱲ ᱠᱟᱱ ᱜᱮᱭᱟ ᱠᱚ᱾
ᱡᱚᱵᱚᱨ ᱡᱚᱥ ᱛᱤ ᱠᱟᱛᱮ ᱡᱟᱣᱟᱭ ᱡᱩᱫᱤᱢ ᱵᱤᱫᱟᱹᱭ ᱠᱟᱭ ᱠᱮᱭᱟ ᱛᱚ ᱡᱟᱣᱟᱭ ᱦᱚᱳᱭᱛᱳ ᱥᱟᱴᱤᱥᱯᱷᱟᱭ ᱵᱟᱭ ᱵᱩᱡ ᱮᱫᱟ ᱚᱰᱮᱸ ᱛᱟᱸᱦᱮ ᱛᱮ᱾
ᱦᱮᱸ ᱟᱫᱚ ᱚᱱᱮ ᱡᱟᱦᱟᱸᱭ ᱡᱟᱦᱟᱸ ᱫᱚ ᱦᱩᱭᱩᱜ ᱠᱟᱱᱟ ᱚᱞᱯᱚ ᱵᱚᱭᱚᱥ ᱨᱮ ᱡᱟᱦᱟᱸ ᱵᱷᱩ ᱵᱷᱩᱛ ᱞᱟᱜᱟᱣ ᱞᱮᱱᱠᱷᱟᱱ ᱡᱟ ᱦᱩᱭᱩᱜᱼᱟ᱾ ᱮᱨᱯᱚᱨᱮ ᱦᱩᱰᱤᱧ ᱦᱩᱰᱤᱧ ᱠᱷᱚᱱᱟᱜ ᱠᱚ ᱡᱟᱶᱟᱭ ᱠᱟᱠᱚ ᱠᱟᱱᱟ, ᱮᱨᱯᱚᱨᱮ ᱟᱫᱚ ᱩᱱᱤᱭᱟᱜ ᱫᱚ ᱦᱳᱭᱛᱳ ᱚᱱᱟ ᱨᱮᱱᱟᱜ ᱤᱭᱟᱹ ᱜᱮ ᱵᱟᱹᱱᱩᱜ ᱛᱟᱭᱟ ᱥᱚᱝᱥᱟᱨ ᱨᱮᱱᱟᱜ ᱠᱳᱱᱳ ᱤᱭ ᱜᱮ ᱵᱟᱹᱱᱩᱜ ᱛᱟᱭᱟ᱾ ᱟᱫᱚ ᱦᱳᱭᱛᱳ ᱚᱱ ᱚᱱᱟ ᱠᱷᱟᱹᱛᱤᱨ ᱛᱮᱜᱮ ᱚᱱᱠᱟ᱾ ᱚᱱᱟ ᱠᱷᱟᱹᱛᱤᱨ ᱛᱮᱢ ᱞᱟᱹᱭ ᱜᱮ ᱟ ᱮᱠᱪᱩᱭᱮᱞᱤ ᱢᱟᱱᱮ ᱡᱟᱦᱟᱸ ᱞᱟᱹᱭ ᱫᱚ,
ᱦᱩᱸ᱾
ᱦᱩᱸ ᱡᱮ ᱥᱚᱢᱚᱭ ᱨᱮ ᱠᱩᱲᱤ ᱜᱤᱫᱽᱨᱟᱹ ᱫᱚ ᱟᱢᱫᱚ ᱥᱚᱢᱚᱭ ᱵᱚᱭᱚᱥ ᱦᱩᱭ ᱠᱟᱛᱮᱫ ᱜᱮ ᱡᱟᱶᱟᱭᱮᱢ᱾ ᱥᱚᱴᱷᱤᱠ ᱵᱚᱭᱚᱥ ᱡᱟᱶᱟᱭ ᱵᱚᱭᱚᱥ ᱦᱩᱭ ᱠᱟᱛᱮᱫ ᱜᱮ ᱡᱟᱶᱟᱭᱮᱢ ᱚᱱᱟ ᱞᱟᱦᱟ ᱫᱚ ᱟᱞᱚᱢ ᱡᱟᱶᱟᱭᱮᱭᱟ᱾ ᱪᱮᱫᱟᱜ ᱥᱮ ᱟᱭᱟᱜ ᱦᱚᱲᱢᱚ ᱞᱟᱹᱭ ᱢᱮ, ᱮᱨ ᱯᱚᱨᱮ ᱟᱭᱟᱜ ᱥᱚᱝᱥᱟᱨ ᱫᱤᱠ ᱫᱤᱭᱮ ᱞᱟᱹᱭᱢᱮ, ᱡᱚᱛᱚ ᱫᱤᱠ ᱫᱤᱭᱮ ᱵᱟᱠᱷᱟᱱ ᱵᱟᱹᱲᱤᱡ ᱮ ᱤᱯᱷᱮᱠᱴ ᱜᱮ ᱯᱟᱲᱟᱜ ᱛᱟᱭᱟ, ᱱᱟᱯᱟᱭ ᱫᱚ ᱪᱮᱫ ᱜᱮ ᱵᱟᱹᱱᱩᱜᱼᱟ ᱾
ᱦᱳᱭ᱾
ᱟᱨ ᱜᱟᱨᱡᱮᱱ ᱠᱚ ᱱᱚᱣᱟ ᱨᱮᱱᱟᱜ ᱤᱭᱟᱹ ᱦᱤᱥᱟᱹᱵ ᱛᱮᱫᱚ ᱚᱱᱟ ᱜᱟᱨᱡᱮᱱ ᱠᱚ ᱛᱤᱱᱟᱹᱜ ᱫᱤᱱ ᱵᱟᱝ ᱠᱚ ᱵᱩᱡᱟ ᱩᱱᱟᱹᱜ ᱫᱤᱱ ᱫᱚ ᱵᱟᱝ ᱦᱩᱭᱩᱜᱼᱟ, ᱟᱨ ᱡᱟᱦᱟᱸᱭ ᱟᱵᱚ ᱠᱚᱜᱮ ᱱᱚᱜ ᱱᱤᱝᱠᱟ ᱯᱟᱲᱦᱟᱜ ᱠᱟᱱᱟᱵᱚᱱ ᱥᱮᱵᱩᱱ ᱯᱟᱲᱦᱟᱣ ᱠᱟᱫᱟ, ᱠᱟᱹᱴᱤᱡ ᱰᱷᱮᱨ ᱰᱷᱮᱨ ᱟᱵᱚ ᱠᱚᱜᱮ ᱢᱤᱫ ᱵᱟᱨ ᱦᱚᱲ ᱚᱱᱠᱟᱜᱮ ᱟᱵᱩ ᱯᱟᱲᱟ ᱯᱩᱲᱥᱤ ᱠᱚᱨᱮᱱ ᱫᱚ ᱞᱟᱹᱭ ᱞᱟᱹᱠᱛᱤ ᱠᱟᱱᱟ, ᱡᱮ ᱱᱚᱜᱼᱚ ᱱᱤᱝ ᱵᱮᱯᱟᱨ ᱱᱚᱣᱟ ᱡᱤᱱᱤᱥ ᱡᱩᱫᱤᱢ ᱟᱹᱰᱤ ᱦᱩᱰᱤᱧ ᱧᱚᱜ ᱮᱢ ᱡᱟᱶᱟᱭ ᱞᱮᱠᱷᱟᱱ ᱫᱚ ᱪᱮᱫ ᱞᱮᱠᱟ ᱤᱯᱷᱮᱠᱴ ᱯᱟᱲᱟᱜᱼᱟ ᱥᱮ ᱪᱮᱫ ᱪᱤ ᱪᱟᱹᱜᱼᱟ ᱱᱚᱣᱟ ᱨᱮᱱᱟᱜ ᱵᱟᱹᱲᱤᱡ ᱚᱨᱥᱚᱝ ᱪᱮᱫ ᱦᱩᱭᱩᱜᱼᱟ, ᱱᱚᱜ ᱢᱤᱫᱵᱟᱨ ᱠᱟᱛᱷᱟ ᱱᱚ ᱱᱚᱝᱠᱟ ᱞᱟᱹᱭ ᱫᱚᱨᱠᱟᱨ ᱠᱟᱱᱟ ᱤᱱᱟᱹ ᱠᱷᱟᱱ ᱜᱮ
ᱦᱮᱸ᱾
ᱠᱤᱪᱷᱩᱴᱟ ᱠᱚᱢ ᱫᱟᱲᱮᱭᱟᱜᱼᱟ ᱥᱮ ᱪᱮᱫ ᱪᱮᱫ ᱮᱢ ᱢᱚᱱᱮᱭ ᱛᱟᱦᱮᱸᱱ?
ᱦᱮᱸ ᱴᱷᱤᱠ ᱴᱷᱤᱠ ᱠᱟᱛᱷᱟᱜ ᱜᱮ ᱴᱷᱤᱠᱮᱢ ᱞᱟᱹᱭ ᱠᱮᱫᱟ, ᱠᱟᱨᱚᱱ ᱮᱢᱚᱱ ᱫᱚ ᱵᱟᱝ ᱠᱟᱱᱟ ᱡᱮ ᱯᱟᱲᱦᱟᱣ ᱫᱟᱨᱟᱭ ᱛᱮᱜᱮ ᱢᱤᱫᱴᱮᱱ ᱦᱚᱲ ᱥᱚᱴᱷᱤᱠ ᱫᱟᱨᱟ ᱛᱮᱦᱚᱸᱛᱚ ᱜᱟᱱᱚᱜᱚᱜ ᱜᱮᱭᱟ? ᱠᱟᱨᱚᱱ ᱱᱤᱛᱚᱜ ᱫᱚ ᱩᱱᱠᱩ ᱫᱚ ᱧᱩᱛᱩᱢ ᱵᱷᱟᱵᱮ ᱦᱮᱸ ᱠᱚᱞᱚᱢ ᱥᱟᱵ ᱦᱚᱭ ᱫᱚᱨᱠᱟᱨ ᱜᱮᱭᱟ, ᱢᱮᱱᱠᱷᱟᱱ ᱩᱱᱠᱩ ᱫᱚ ᱛᱚ ᱢᱮᱱᱟᱜ ᱠᱟᱫ ᱛᱟᱠᱚᱣᱟ ᱡᱮ ᱵᱩᱡᱷᱟᱹᱣ ᱵᱩᱡᱷᱟᱹᱜ ᱟᱠᱚ᱾
ᱦᱩᱸ᱾
ᱫᱚᱨᱠᱟᱭ ᱡᱮ ᱱᱚᱝᱠᱟ ᱞᱟᱹᱭ ᱞᱟᱹᱭ ᱠᱟ ᱛᱮ ᱠᱤᱪᱷᱩ ᱴᱟ ᱫᱚ ᱵᱟᱝ ᱚᱱᱮᱠᱴᱟ ᱜᱮ ᱟᱠᱚᱴᱚᱜᱼᱟ ᱾ ᱦᱮᱸ ᱟᱨ ᱱᱤᱭᱟᱹ ᱦᱚᱸ ᱢᱤᱫᱴᱮᱱ ᱠᱚ ᱥᱩᱵᱤᱫᱟᱣ ᱠᱟᱫᱟᱣ ᱠᱚ ᱡᱮ ᱱᱮᱛᱟᱨ ᱫᱚ ᱠᱚᱢ ᱵᱚᱭᱮᱥ ᱨᱮ ᱡᱩᱫᱤᱢ ᱵᱟᱯᱞᱟᱭᱭᱟ ᱛᱟᱦᱚᱞᱮ ᱡᱚᱫᱤ ᱱᱚᱝᱠᱟ ᱠᱚ ᱠᱮᱥᱢᱮᱥ ᱮᱫᱟ ᱠᱚ ᱥᱮ, ᱛᱟᱦᱚᱞᱮ ᱚᱸᱰᱮ ᱠᱷᱚᱱ
ᱦᱩᱸ ᱦᱩᱸ᱾
ᱱᱟ ᱦᱚᱸ ᱚᱱᱮᱠ ᱴᱟᱴᱠᱟᱣ ᱠᱟᱱᱟ ᱾
ᱦᱮᱸ ᱟᱫᱚ ᱵᱩᱡᱷᱟᱹᱣ ᱦᱚᱸ ᱴᱷᱤᱠ ᱜᱮᱭᱟ ᱛᱟᱦᱚᱞᱮ ᱵᱟ ᱜᱟᱨᱡᱮᱱ ᱢᱤᱫ ᱦᱚᱲᱮᱢ ᱵᱩᱡᱷᱟᱹᱣ ᱞᱮᱠᱷᱟᱱ ᱜᱮ, ᱴᱷᱤᱠᱚᱜᱼᱟ᱾
ᱦᱮᱸ᱾ ᱵᱟᱝ ᱚᱱᱮᱠ ᱡᱟᱭᱜᱟ ᱨᱮ ᱧᱮᱞ ᱠᱟᱱᱟ ᱡᱮ ᱱᱚᱝᱠᱟ ᱠᱚᱢ ᱵᱚᱭᱚᱥ ᱨᱮᱠᱚ ᱵᱟᱯᱞᱟᱭᱮᱫ ᱠᱚᱣᱟ ᱟᱨ ᱥᱮᱠᱷᱟᱱᱮ ᱦᱚᱭᱛᱚ ᱚᱱᱟ ᱢᱤᱫᱴᱮᱱ ᱮᱸ ᱪᱮᱫ ᱥᱩᱢᱤ ᱛᱤ ᱵᱟᱝ ᱛᱟᱦᱮᱸᱱ ᱛᱟᱦᱮᱸᱱᱟ, ᱥᱚᱢᱤᱛᱤ ᱢᱤᱫᱴᱮᱱ ᱛᱟᱦᱮᱸᱱ ᱛᱟᱦᱮᱸᱱᱟ, ᱡᱟᱦᱟᱸ ᱫᱚ ᱮᱠᱷᱮᱱ ᱟᱭᱩ ᱠᱚᱣᱟᱜ ᱛᱟᱭᱟ ᱢᱟᱱᱮ ᱦᱮᱸ ᱜᱚᱜᱚ ᱠᱚ ᱛᱟᱞᱟᱨᱮ ᱜᱚᱴᱷᱚᱱᱚᱜ ᱛᱟᱦᱮᱸᱱᱟ, ᱟᱨ ᱚᱱᱟᱜ ᱠᱩ ᱚᱱᱠᱟ ᱱᱚᱝᱠᱟ ᱯᱩᱞᱤᱥ ᱴᱷᱮᱡ ᱠᱩ ᱞᱟᱹᱭᱟ ᱟᱨ ᱚᱸᱰᱮ ᱠᱷᱚᱱᱟᱜ ᱜᱮᱠᱚ ᱡᱮᱠᱩ ᱦᱤᱡᱩᱜ ᱛᱟᱦᱮᱸᱱᱟ ᱰᱟᱭᱨᱮᱠᱴ᱾
ᱴᱷᱤᱠ ᱜᱮᱭᱟ ᱛᱟᱦᱚᱞᱮ ᱢᱟ ᱦᱳᱭ ᱥᱮ
ᱥᱩᱭ ᱦᱩᱪᱩ ᱛᱟᱭ ᱯᱮ ᱛᱟᱨᱯᱚᱨᱮ ᱯᱮ ᱵᱟᱯᱞᱟᱭᱮᱭᱟ, ᱦᱮᱸ ᱴᱷᱤ
ᱴᱷᱤᱠ ᱜᱮᱭᱟ ᱛᱟᱦᱚᱞᱮ ᱢᱟ ᱾
ᱦᱳᱭ ᱦᱳᱭ᱾